ᱦᱮᱞᱳ
ᱦᱚᱸ ᱜᱚᱢᱠᱮ ᱟᱡᱚᱢᱮᱜ ᱟᱹᱵᱤᱱ?
ᱦᱳᱭ ᱡᱚᱦᱟᱨ ᱜᱮ
ᱦᱮᱸ ᱡᱚᱦᱟᱨ ᱜᱚᱝᱠᱮ, ᱟᱨ ᱟᱹᱞᱤᱧᱟᱜ ᱟᱲᱟᱝ ᱪᱮᱫ ᱞᱮᱠᱟ ᱟᱯᱮ ᱟᱸᱡᱚᱢ ᱧᱟᱢᱮᱜ-ᱟ?
ᱦᱳᱭ ᱵᱮᱥ ᱜᱮ ᱾
ᱟᱨ ᱟᱵᱮᱱᱟᱜ ᱦᱚᱸ ᱟᱨ ᱴᱷᱤᱠ ᱜᱮ ᱟᱸᱡᱚᱢᱚᱜ ᱠᱟᱱᱟ ᱱᱤᱛ ᱫᱷᱟᱹᱵᱤᱡ ᱫᱚ ᱾
ᱦᱳ
ᱦᱮᱸ ᱛᱚᱵᱮ ᱜᱚᱝᱠᱮ ᱞᱟᱹᱭ ᱵᱮᱱ ᱪᱮᱫ ᱵᱮᱱ ᱪᱤᱠᱟ ᱵᱟᱲᱟᱭᱼᱟ ᱱᱤᱛᱚᱜ?
ᱦᱚᱸ ᱚᱱ ᱫᱟᱠᱟ ᱠᱚ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱟᱠᱟᱱᱟ ᱾ ᱟᱵᱮᱱ ᱜᱮ?
ᱦᱳ ᱟᱹᱞᱤᱧ ᱦᱚᱸ ᱛᱚ ᱦᱟᱸᱜ ᱫᱟᱠᱟ ᱠᱚᱞᱤᱧ ᱡᱚᱢ ᱵᱟᱲᱟ ᱠᱮᱫᱼᱟ, ᱟᱨ ᱟᱨ ᱟᱹᱰᱤ ᱢᱚᱸᱡᱽ ᱦᱚᱸ ᱱᱚᱣᱟ ᱥᱤᱛᱩᱝ ᱠᱟᱡᱟᱠ ᱥᱤᱛᱩᱝ ᱠᱟᱱᱟ ᱯᱮ ᱫᱤᱱ ᱠᱷᱚᱱ ᱟᱞᱮ ᱪᱮᱫᱚᱜᱱᱟ ᱟᱫᱚ ᱟᱹᱰᱤ ᱠᱟᱡᱟᱠ ᱜᱮ ᱩᱫᱽᱜᱟᱹᱨ ᱠᱟᱱ ᱛᱟᱦᱮᱸᱟᱦᱮᱱᱟ ᱱᱚᱣᱟ ᱵᱟᱨᱨᱮ ᱨᱮᱤᱧ ᱫᱩᱵ ᱡᱟᱹᱨᱣ ᱠᱟᱱᱟ ᱦᱚᱭᱩᱝ ᱨᱮᱟᱸ ᱛᱷᱚᱲᱟ ᱜᱟᱱ ᱟᱨ ᱟᱹᱰᱤ ᱠᱟᱡᱟᱠ ᱥᱤᱠᱲᱤᱡ ᱠᱚ ᱜᱮᱨᱮᱫ ᱟᱹᱞᱤᱧᱟ ᱦᱟᱸᱜ ᱟᱫᱚ ᱪᱮᱫ ᱞᱤᱧ ᱢᱮᱱᱟ ᱟᱨ ᱚᱱᱛᱮ ᱚᱲᱟᱜ ᱨᱮᱢᱟ ᱩᱫᱽᱜᱟ. ᱨ ᱜᱮ ᱵᱩᱡᱷᱟᱹᱜ ᱠᱟᱱᱟ ᱦᱟᱸ ᱟᱫᱚ ᱚᱱᱟᱛᱮ ᱵᱟᱦᱮᱨ ᱨᱮᱜᱮ ᱢᱮᱱᱟᱜ ᱞᱤᱧᱟ ᱾ ᱟᱨ ᱟᱵᱮᱱ ᱜᱮ ᱦᱟᱸ ᱞᱟᱹᱭ ᱵᱮᱱ?
ᱦᱳ ᱤᱱᱠᱟᱹ ᱜᱮ ᱾ ᱵᱟᱭᱨᱮ ᱨᱮᱜᱮ ᱫᱩᱲᱩᱵ ᱦᱩᱭᱩ ᱟᱠᱟᱱᱟ ᱥᱟᱱᱟᱢ ᱦᱚᱲ ᱜᱮ ᱾ ᱮᱠᱷᱚᱱ ᱯᱷᱨᱤ ᱜᱮᱛᱮ ᱚᱱᱟ ᱜᱟᱞᱢᱟᱨᱟᱣ ᱠᱚ ᱦᱩᱭᱩᱜ ᱠᱟᱱᱟ ᱾ ᱚᱱᱛᱮ ᱪᱟᱞᱟᱣ ᱦᱩᱭ ᱠᱟᱱ ᱛᱟᱦᱮᱸᱜ-ᱟ ᱥᱮᱛᱟᱜ ᱵᱮᱲ ᱫᱚ, ᱚᱱᱛᱮ ᱟᱪᱪᱷᱟ ᱨᱚᱦᱚᱭ ᱵᱟ
ᱦᱩᱭᱩᱜ ᱠᱟᱱᱟ, ᱟᱫᱚ ᱚᱱᱟᱱᱟᱜᱤ ᱟᱞᱮ ᱫᱚ ᱚᱱᱟ ᱜᱟᱪᱷᱤ ᱠᱚᱜᱮ ᱛᱩᱫ ᱵᱟᱲᱟ ᱠᱚ ᱠᱟᱱᱟᱞᱮ᱾ ᱜᱚᱜᱚ ᱛᱟᱠᱚ ᱩᱱᱠᱩ ᱜᱮ ᱨᱚᱦᱚᱭᱮᱫ ᱠᱟᱱᱟ ᱠᱚ ᱾
ᱟᱪᱪᱷᱟ ᱜᱚᱝᱠᱮ ᱛᱚᱵᱮ ᱱᱚᱣᱟ ᱠᱟᱹᱢᱤ ᱫᱤᱱ ᱨᱮ ᱱᱚᱣᱟ ᱪᱮᱫᱞᱠ ᱫᱟᱜ ᱠᱟᱱᱟ ᱚᱱᱟ ᱠᱚ ᱠᱟᱹᱴᱤᱡ ᱞᱟᱹᱭ ᱛᱟᱞᱟᱝ ᱢᱮ ᱟᱨ ᱚᱱᱟ ᱪᱮᱫᱠᱟ ᱛᱤᱱᱟᱹᱜ ᱦᱟᱹᱵᱤᱡ ᱠᱟᱹᱢᱤ ᱯᱮ ᱞᱟᱦᱟ ᱤᱫᱤ ᱠᱟᱱᱟ ᱦᱩᱲᱩ ᱠᱚ ᱛᱤᱱᱟᱹᱜ ᱜᱟᱱ ᱯᱮ ᱨᱚᱦᱚᱭ ᱵᱟᱲᱟᱟᱣ ᱠᱟᱜ ᱯᱮ ᱟᱨ ᱟᱨᱦᱚᱸ ᱛᱤᱱᱟ. ᱜ ᱫᱤᱱ ᱜᱟᱱ ᱞᱟᱜᱟᱜ-ᱟ ᱠᱟᱹᱢᱤ? ᱨᱮ ᱚᱱᱟ ᱠᱚ ᱛᱷᱚᱲᱟᱣ ᱞᱟᱹᱭ ᱵᱮᱱ ᱠᱟᱹᱴᱤᱡ?
ᱦᱳᱭ ᱟᱫᱚ ᱚᱱᱮ ᱠᱚᱫᱤᱱ ᱞᱟᱦᱟ ᱨᱮᱜᱮ ᱟᱞᱮ ᱫᱚ ᱮᱦᱚᱵ ᱟᱠᱟᱫᱟᱞᱮ ᱟᱫᱚ ᱮᱠᱷᱚᱱ ᱫᱚ ᱢᱮᱱᱟᱜ ᱫᱚ ᱟᱭᱢᱟ ᱜᱮ ᱢᱮᱱᱟᱜ ᱛᱟᱞᱮᱭᱟ ᱾ ᱚᱱᱟ ᱚᱱᱟ ᱟᱫᱚ ᱚᱱᱟ ᱜᱟᱟᱹᱪᱷᱤ ᱛᱩᱫ ᱦᱚᱲ ᱜᱮ ᱵᱟᱞᱮ ᱧᱟᱢᱮᱫ ᱠᱚᱣᱟ ᱾ ᱤᱱᱟᱹ ᱞᱟᱹᱜᱤᱫ ᱫᱮᱨᱤ ᱟᱠᱟᱱᱟᱞᱮ᱾ ᱟᱫᱚ ᱚᱱᱟ ᱜᱤ ᱛᱩᱫ ᱵᱟᱲᱟ ᱥᱟᱱᱟᱢ ᱦᱚᱲ ᱛᱮ ᱛᱩᱫ ᱦᱩᱭᱩᱜ ᱠᱟᱱᱟ ᱾ ᱜᱚᱜᱚ ᱛᱟᱠᱚ ᱢᱤᱫ ᱫᱤᱱ ᱫᱚ ᱜᱟᱹᱪᱷᱤ ᱛᱩᱫ ᱫᱟᱞᱮ ᱢᱤᱫ ᱫᱤᱱ ᱫᱚ ᱨᱚᱦᱚᱭᱮᱫᱟᱞᱮ ᱱᱚᱝᱠᱟ ᱾ ᱚᱱᱠᱟ ᱦᱚᱲ ᱛᱟᱦᱮᱸ ᱠᱚᱜ ᱠᱚ ᱠᱷᱟᱡ ᱫᱚ ᱢᱟᱱᱮ ᱡᱚᱞᱫᱤ ᱜᱮ ᱪᱟᱵᱟ ᱠᱚᱜᱼᱟ ᱾ ᱮᱚᱠᱷᱚᱱ ᱫᱚ ᱦᱚᱲ ᱦᱚᱸ ᱵᱟᱹᱪᱩᱜ ᱠᱚᱣᱟ ᱚᱲᱟᱜ ᱨᱮᱫᱚ ᱟᱫᱚ ᱚᱱᱮ ᱫᱮᱨᱤᱜ ᱠᱟᱱᱟ ᱾ ᱟᱨ ᱚᱱᱟ ᱚᱱᱟ ᱥᱟᱶ ᱥᱟᱶᱛᱮ ᱚᱱᱛᱮ ᱚᱱᱛᱮ ᱚᱲᱟᱜ ᱠᱚᱨᱮ ᱦᱚᱸ ᱧᱮᱞ ᱵᱟᱲᱟ ᱦᱩᱭᱩᱜ ᱠᱟᱱᱟ ᱾
ᱦᱳᱭ ᱟᱫᱚ ᱵᱮᱥ ᱜᱟᱱ ᱨᱚᱲ ᱠᱮᱫ ᱦᱮᱸ ᱨᱚᱲ ᱵᱤᱱ
ᱚᱱᱟ ᱠᱚᱜᱤ ᱟᱨ ᱛᱚ᱾ ᱚᱱᱟ ᱠᱚᱜᱤ ᱮᱠᱷᱚᱱ ᱫᱚ ᱚᱱᱟ ᱪᱟᱥᱵᱟᱥ ᱠᱚᱜᱤ ᱟᱨ ᱟᱵᱮᱱ ᱜᱤ ᱞᱟᱹᱭ ᱵᱮᱱ᱾
ᱴᱷᱤᱠ ᱜᱮ ᱜᱚᱢᱠᱮ ᱟᱵᱤ ᱵᱟᱭ ᱵᱮᱱ ᱨᱚᱲ ᱠᱮᱜᱼᱟ ᱟᱨ ᱟᱹᱞᱤᱧ ᱦᱚᱜ ᱞᱤᱧ ᱨᱚᱲᱟ ᱱᱚᱣᱟ ᱦᱩᱲᱩ ᱪᱮᱫ ᱠᱟ ᱟᱞᱮ ᱠᱷᱮᱛᱞᱮ ᱠᱟ. ᱢᱤ ᱵᱟᱲᱟᱜᱼᱟ ᱠᱟᱹᱢᱤ ᱵᱟᱲᱟ ᱦᱟᱸᱜ᱾ ᱟᱸᱡ ᱟᱞᱮ ᱥᱮᱫ ᱫᱚ ᱜᱚᱢᱠᱮ ᱫᱟᱜ ᱫᱚ ᱟᱹᱰᱤ ᱢᱚᱸᱡᱽ ᱜᱮ ᱫᱟᱜ ᱮᱭᱟ ᱦᱮᱸ ᱫᱟᱜ ᱵᱟᱲᱟ ᱠᱮᱜᱼᱟ, ᱛᱷᱚᱲᱟ ᱢᱤᱫᱛᱷᱚᱲᱟ ᱫᱤᱱ ᱞᱟᱦᱟᱸᱨᱮ ᱢᱤᱫ ᱦᱟᱯᱚᱛᱟ ᱜᱟᱱ ᱦᱩᱭᱱᱟ, ᱟᱨ ᱚᱱᱟ ᱫᱟᱜ ᱨᱮᱜᱮ ᱱᱟᱜ ᱟᱞᱮ ᱚᱱᱟ ᱵᱟᱹᱫ ᱵᱟᱹᱭᱦᱟᱹᱲ ᱫᱚ ᱦᱟᱜ ᱞᱮ ᱨᱚᱦᱚᱭ ᱪᱟᱵᱟ ᱵᱟᱲᱟ ᱠᱮᱫᱟ ᱟᱹᱰᱤ ᱢᱚᱸᱡᱽ ᱜᱮ, ᱟᱨ ᱱᱤᱛᱚᱜ ᱫᱚ ᱦᱟᱸᱜ ᱚᱱᱟ ᱪᱮᱛᱟᱱ ᱠᱚᱨᱮ ᱜᱮ ᱚᱱᱟ ᱥᱟᱨᱮᱡ ᱵᱟᱲᱟ ᱟᱠᱟᱱᱟ ᱚᱱᱟ, ᱫᱟᱜ ᱛᱟᱦᱮᱸ ᱠᱟᱱ ᱜᱮᱭᱟ ᱜᱚᱝᱠᱮ ᱟᱫᱚ ᱚᱱᱟ ᱚᱱᱟ ᱨᱮᱜᱮ ᱥᱤᱛᱩᱝ ᱠᱮᱫᱟ ᱦᱟᱜ ᱦᱚᱞᱟ ᱢᱚᱫᱽᱫᱷᱮᱨ ᱯᱮ ᱫᱤᱱ ᱜᱮᱱ ᱯᱮ ᱩᱱᱮ ᱩᱱᱠᱚ ᱥᱤᱛᱩᱝ ᱠᱟᱱᱟ ᱟᱰᱤ ᱠᱟᱡᱟᱠ ᱜᱮ ᱟᱹᱰᱤ ᱞᱚᱞᱚᱜ ᱜᱮ ᱵᱩᱡᱷᱟᱜ ᱠᱟᱱᱟ ᱟᱨ ᱫᱟᱜ ᱠᱚ ᱦᱚ ᱠᱚᱸ ᱟᱸᱡᱮᱫ ᱟᱸᱡᱮᱫ ᱟᱸᱡᱮᱫ ᱧᱚᱜᱼᱟ ᱚᱱᱟ ᱠᱚᱨᱮ ᱫᱚ ᱟᱫᱚ, ᱵᱟᱝ ᱡᱩᱛᱩᱜ ᱠᱟᱱ ᱜᱮ ᱞᱚᱥᱚᱫ ᱞᱮᱠᱟᱢᱟ ᱟᱫᱚ ᱚᱱᱟ ᱛᱮᱜᱮ ᱡᱤᱨᱟᱹᱣ ᱵᱟᱲᱟ ᱧᱚᱜ ᱠᱟᱱᱟ ᱫᱷᱟᱹᱵᱤᱡ ᱟᱨ ᱚᱱᱟ, ᱫᱟᱜ ᱜᱮ ᱱᱟᱦᱟᱜ ᱠᱚᱭᱚᱜ ᱦᱚᱨ ᱨᱮᱜᱮ ᱢᱮᱱᱟᱜ ᱞᱮᱭᱟ ᱟᱨ ᱟᱨ ᱫᱟᱜ ᱫᱟᱜ ᱜᱮ ᱡᱮᱛᱮ ᱦᱟᱸᱜ ᱫᱟᱜ ᱟᱞᱮ ᱚᱱᱟ ᱦᱚᱸᱞᱮ ᱨᱚᱦᱚᱭ ᱪᱟᱵᱟ ᱠᱚᱜ ᱠᱟᱜ ᱚᱱᱮ ᱚᱱᱠᱟ ᱜᱮ, ᱟᱨ ᱟᱞᱮᱥᱮᱫ ᱢᱟ ᱡᱟᱦᱟᱱᱟᱜ ᱠᱩᱧ ᱫᱟᱜ ᱥᱮ ᱚᱱᱟ ᱡᱟᱦᱟᱱᱟᱜ ᱜᱟᱰᱟ ᱫᱟᱜ ᱦᱟᱸᱜ ᱚᱱᱠᱟ, ᱜᱟᱸᱰᱟ ᱢᱮᱱᱟᱜ ᱜᱮᱭᱟ ᱱᱟᱜ ᱟᱹᱰᱤ ᱯᱷᱟᱨᱟᱠ ᱨᱮ ᱢᱮᱱᱟᱜᱼᱟ ᱚᱱᱟ ᱠᱚᱫᱚ ᱵᱟᱝ ᱮᱰᱟᱱᱟᱣ ᱧᱟᱢ ᱜᱮᱭᱟ ᱚᱱᱛᱮ ᱫᱚ, ᱟᱫᱚ ᱯᱮ ᱦᱚᱸ ᱜᱚᱢᱠᱮ ᱞᱟᱹᱭ ᱯᱮ ᱪᱮᱫ ᱞᱮᱠᱟ, ᱮ ᱯᱮ ᱨᱚᱦᱚᱭ ᱵᱟᱲᱟᱭᱮᱫ ᱠᱟᱱᱟ ᱫᱟᱜ ᱫᱚ ᱢᱚᱸᱡᱽ ᱜᱮ ᱫᱟᱜ ᱠᱟᱜᱯᱮ ᱠᱟᱱᱟ ᱥᱮ, ᱪᱮᱫ ᱢᱮᱥᱤᱱ ᱫᱟᱜ ᱠᱚᱛᱮ ᱥᱮ ᱚᱱᱟ ᱠᱮᱱᱮᱞ ᱫᱟᱜ ᱠᱚᱯᱮ ᱠᱟᱹᱢᱤᱭᱮᱫ ᱠᱟᱱᱟ ᱚᱱᱠᱟ ᱞᱟᱹᱭᱵᱮᱱ ᱡᱟᱦᱟᱱᱟᱜ ᱜᱮ,
ᱜᱚᱢᱠᱮ ᱟᱞᱮᱥᱮᱫ ᱫᱚ ᱛᱟᱦᱮᱱ ᱨᱮᱱᱟᱜ ᱫᱚ ᱚᱥᱩᱵᱤᱫᱟ ᱫᱚ ᱵᱟᱹᱪᱩᱜᱼᱟ ᱚᱱᱟ ᱥᱮᱨᱢᱟ ᱠᱷᱚᱱᱟᱜ ᱜᱮ ᱫᱟᱜ ᱟᱞᱮ ᱠᱟᱱᱟ ᱦᱟᱜ ᱟᱹᱭᱢᱟ ᱜᱮ ᱚᱱᱟ ᱠᱚᱛᱮᱜᱮ ᱨᱚᱦᱚᱭ ᱵᱟᱲᱟᱭ ᱫᱟᱞᱮ
ᱟᱨ ᱜᱟᱹᱰᱤᱭᱟᱹ ᱜᱟᱸᱰᱟ ᱦᱚᱸ ᱥᱩ ᱥᱩᱨ ᱛᱟᱞᱮᱭᱟ ᱡᱮᱦᱮᱛᱩ ᱚᱱᱟ ᱵᱟᱝ ᱫᱟᱜ ᱨᱮᱦᱚᱸ ᱚᱱᱟ ᱯᱟᱢ ᱛᱮ ᱞᱟᱜᱟᱣ ᱠᱮᱭᱟᱞᱮ ᱟᱫᱚ ᱚᱱᱟ ᱫᱟᱜ ᱮᱜ ᱠᱟᱱᱛᱮ ᱯᱟᱢ ᱞᱟᱜᱟᱣ ᱨᱮᱱᱟᱜ ᱫᱚᱨᱠᱟᱨ ᱵᱟᱝ ᱦᱩᱭᱩᱜᱼᱟ ᱠᱟᱱᱟ, ᱟᱫᱚ
ᱦᱚᱭ
ᱚᱱᱟᱜᱮ ᱟᱫᱚ ᱛᱟᱞᱫᱚ ᱩᱵ ᱠᱚᱫᱚ ᱦᱟᱞᱟᱝ ᱵᱟᱲᱟᱭᱮᱫ ᱠᱟᱱᱟ ᱥᱮ ᱵᱟᱝ ᱮᱠᱷᱚᱱ ᱫᱚ ᱩᱵ ᱥᱤᱡᱮᱱ ᱠᱟᱱᱟ ᱡᱮ ᱩᱫ ᱠᱚ ᱦᱟᱞᱟᱝ ᱟᱹᱜᱩᱭᱮᱫ, ᱥᱮᱛᱟᱜ ᱥᱮᱛᱟᱜ ᱚᱱᱠᱟ
ᱦᱳᱭ ᱟᱹᱰᱤ ᱵᱮᱥᱤ ᱵᱮᱱ ᱨᱚᱲᱠᱮᱜᱼᱟ ᱜᱚᱢᱠᱮ ᱟᱨ ᱟᱞᱮᱥᱮᱫ ᱦᱚᱸ ᱦᱟᱸᱜ ᱚᱱᱟ ᱩᱫ ᱠᱩ ᱟᱞᱮ ᱦᱚᱸ ᱵᱤᱨ ᱫᱤᱥᱚᱢ ᱦᱚᱲ ᱠᱟᱱ ᱜᱮᱭᱟᱞᱮ ᱦᱟᱸᱜ ᱮᱠᱫᱚᱢ ᱩᱫ ᱢᱟ ᱟᱞᱮ ᱥᱮᱫ ᱡᱟᱱᱟᱢᱚᱜ ᱠᱟᱱ ᱜᱮᱭᱟ ᱱᱟᱸᱜ ᱟᱨ ᱟᱞᱮᱥᱮᱫ ᱫᱚ ᱚᱱᱟ ᱥᱟᱨ ᱡᱚᱢ ᱵᱤᱨ ᱠᱟᱱ ᱜᱮᱭᱟ ᱱᱟ ᱥᱟᱨᱡᱚᱢ ᱠᱚ ᱚᱱᱟ ᱢᱟᱛᱠᱚᱢ ᱠᱚ ᱥᱤᱛᱟᱢ ᱠᱚᱜᱮ ᱢᱮᱱᱟᱜᱼᱟ ᱟᱨ ᱥᱚᱥᱚ ᱫᱟᱨᱮ ᱠᱚᱜᱮ ᱡᱟᱹᱥᱛᱤᱠᱟᱭ ᱫᱚ ᱚᱱᱟ ᱯᱮᱭᱟ ᱫᱟᱨᱮ ᱜᱮᱞᱤᱧ ᱡᱟᱹᱥᱛᱤ ᱧᱮᱞ ᱧᱟᱢᱟᱞᱤᱧ, ᱟᱨ ᱪᱮᱫ ᱠᱚᱢᱟᱠᱚ ᱡᱮᱱᱚ ᱮᱴᱟᱜ ᱮᱴᱟᱜ ᱫᱟᱨᱮ ᱠᱚᱢᱟ ᱛᱟᱦᱮᱱ ᱜᱮ ᱦᱟᱸᱜ ᱪᱮᱫ ᱠᱚᱪᱚ ᱚᱱᱟ ᱠᱚ ᱟᱫᱚ ᱪᱮᱫ ᱞᱮᱠᱟ ᱜᱚᱝᱠᱮᱢ ᱢᱮᱱ ᱠᱮᱫ ᱞᱮᱠᱟ ᱩᱫ ᱠᱩᱫᱚ ᱟᱞᱮᱥᱮᱫ ᱦᱚᱸ ᱟᱹᱰᱤ ᱢᱚᱸᱡᱽ ᱜᱮ ᱥᱮᱛᱟᱜ ᱥᱮᱛᱟᱜ ᱠᱚ ᱪᱟᱞᱟᱜ ᱠᱟᱱᱟ ᱦᱟᱞᱟᱝ ᱟᱹᱜᱩᱭᱮᱫ ᱠᱟᱱᱟ ᱠᱚ ᱟᱨ ᱚᱱᱟ ᱥᱟᱶ ᱥᱟᱶᱛᱮ ᱦᱟᱸᱜ ᱠᱚ ᱟᱨ ᱯᱩᱴᱠᱟᱹ ᱦᱚᱸ ᱟᱰᱤ ᱠᱟᱡᱟᱠ ᱠᱚ ᱧᱟᱢᱮᱫ ᱠᱚᱜᱮᱭᱟ ᱦᱚᱲ ᱫᱚ ᱦᱟᱸᱜ ᱟᱨ ᱟᱨ ᱟᱫᱚᱢ ᱦᱚᱲ ᱡᱚᱛᱚ ᱞᱮᱠᱟ ᱦᱚᱲ ᱫᱚ ᱯᱩᱴᱠᱟᱹ ᱫᱚ ᱵᱟᱠᱚ ᱧᱟᱢ ᱠᱚᱣᱟ ᱯᱩᱴᱠᱟᱹ ᱫᱚ ᱡᱟᱹᱥᱛᱤ ᱩᱭᱩᱝ ᱧᱚᱜ ᱜᱮ ᱦᱩᱭᱩᱜᱼᱟ ᱛᱚᱯᱟ ᱠᱚᱜᱼᱟ ᱠᱚ ᱟᱫᱚ ᱵᱟᱢ ᱧᱮᱞ ᱴᱷᱤᱠᱟᱜ ᱫᱚ ᱵᱟᱢ ᱧᱟᱢᱮᱭᱟ ᱚᱱᱮ ᱚᱱᱠᱟ ᱱᱟᱦᱟᱜ ᱟᱫᱚ ᱟᱯᱮᱥᱮᱫ ᱜᱚᱝᱠᱮ ᱞᱟᱹᱭᱵᱮᱱ ᱩᱱᱠᱩ ᱯᱩᱴᱠᱟᱹ ᱠᱚ ᱦᱟᱸᱜ ᱠᱚ ᱡᱟᱱᱟᱢᱚᱜᱼᱟ ᱥᱮ ᱵᱟᱝ ᱛᱷᱚᱲᱟ ᱜᱟᱱ
ᱚ ᱦᱟᱞᱟᱝ ᱟᱹᱜᱩᱭᱮᱫ ᱠᱚ ᱠᱟᱱ ᱜᱮᱭᱟ ᱠᱚ ᱰᱮᱞᱤ ᱞᱮᱠᱟᱜᱮ ᱩᱱᱠᱩᱶᱟᱜ ᱩᱱᱟᱹᱜ ᱫᱚ ᱵᱟᱝ ᱦᱟᱞᱠᱟ ᱠᱚᱢ ᱠᱚᱢ ᱜᱮ ᱡᱚᱢ ᱵᱟᱲᱟ ᱞᱮᱠᱟ ᱫᱚ ᱮᱢ ᱞᱮᱜ ᱞᱮᱭᱟ ᱠᱚ ᱚᱱᱟ ᱯᱟᱥᱮ ᱚᱲᱟᱜ ᱨᱤᱱ ᱜᱮ ᱠᱟᱹᱴᱤᱡ ᱟᱸᱫᱚᱻ ᱠᱟᱜᱮ ᱟᱞᱮᱥᱮᱫ ᱫᱚ ᱢᱮᱱᱟᱜ ᱫᱚ ᱢᱮᱱᱟᱜ ᱜᱮᱭᱟ, ᱟᱫᱚ ᱚᱱᱟ- ᱥᱮᱛᱟᱜ ᱵᱷᱳᱨ ᱵᱷᱳᱨ ᱨᱮᱭᱟᱜ ᱫᱚ ᱪᱟᱞᱟᱜ ᱠᱟᱱᱟ ᱠᱚ ᱫᱟᱫᱟ ᱛᱟᱠᱚ᱾ ᱟᱫᱚ ᱤᱧ ᱫᱚ ᱵᱟᱹᱧ ᱪᱟᱞᱟᱣ ᱦᱮᱣᱟ ᱟᱠᱟᱱᱟ ᱡᱮ ᱪᱟᱞᱟᱣ ᱠᱟᱛᱮ, ᱡᱚᱢ ᱧᱮᱞ ᱵᱟᱲᱟᱭᱟ ᱵᱤᱧ ᱠᱩ ᱦᱚᱸᱧ ᱵᱚᱛ- ᱛᱚᱨ ᱠᱚ ᱛᱟᱦᱮᱱᱟ ᱵᱤᱧ ᱡᱟᱹᱥᱛᱤ ᱜᱮ᱾ ᱵᱤᱧ ᱥᱚᱸᱜᱮ-
ᱦᱳᱭ, ᱟᱸᱻ ᱜᱟᱡᱟᱲ ᱠᱚᱨᱮ ᱜᱮ ᱦᱟᱸᱜ ᱡᱟᱱᱟᱢᱚᱜ ᱛᱟᱢᱟ, ᱟᱨ- ᱦᱮᱸ ᱜᱚᱝᱠᱮ ᱟᱸᱡᱚᱢ ᱮᱜ ᱟᱵᱮᱱ!?
ᱦᱳᱭ ᱦᱳᱭ ᱞᱟᱹᱭ ᱵᱮᱱ᱾
ᱟᱨ ᱜᱟᱡᱟᱲ ᱠᱚ ᱨᱮᱨ ᱧᱮᱞ ᱟᱜᱩ ᱢᱟ ᱡᱟᱱᱟᱢᱚᱜ ᱜᱮᱭᱟ ᱵᱟᱝ ᱪᱟᱞᱟᱜ ᱦᱮᱣᱟ ᱠᱟᱱᱟ ᱠᱟᱹᱴᱤᱡ᱾ ᱵᱚᱛᱚᱨ ᱧᱚᱜ ᱜᱮ ᱵᱩᱡᱷᱟᱹᱜ ᱜᱮᱭᱟ ᱦᱟᱸᱜ ᱟᱨ ᱪᱤᱞᱤ ᱠᱤᱳ ᱜᱟᱡᱟᱲ- ᱠᱚᱨᱮ ᱠᱚ ᱛᱟᱦᱮᱸ ᱧᱟᱢᱚᱜ ᱜᱮᱭᱟ ᱠᱚ, ᱚᱱᱟᱛᱮ ᱟᱹᱰᱤ ᱢᱩᱥᱠᱤᱞ ᱧᱚᱜ ᱜᱮ ᱵᱩᱡᱷᱟᱹᱜᱼᱟ ᱱᱟᱦᱟᱜ᱾
ᱟᱪᱪᱷᱟ᱾ᱳᱻ
ᱟᱻ ᱚᱠᱟ ᱦᱚᱨ ᱫᱚ ᱵᱟᱢ ᱪᱟᱞᱟᱣ ᱦᱮᱣᱟ ᱟᱠᱟᱫ ᱫᱚ ᱪᱟᱞᱟᱣ ᱠᱚᱜᱼᱟ, ᱟᱸ ᱦᱟᱸᱜ ᱨᱟᱜᱟ ᱵᱟᱜᱟ ᱠᱮᱫ ᱜᱮ ᱚᱱᱟ-
ᱦᱳᱭ᱾ ᱮᱸᱻᱠᱟᱠᱲᱟ ᱛᱟᱱᱟᱜ ᱦᱚᱸᱭ ᱨᱟᱜᱟ ᱵᱟᱜᱟ ᱞᱮᱠᱷᱟᱱ ᱢᱮᱱ ᱜᱮ ᱦᱟᱸᱜ-
ᱦᱚᱭ᱾ ᱟᱨ ᱚᱱᱟ ᱥᱮᱛᱟᱜ ᱵᱷᱳᱨ ᱵᱷᱳᱨ ᱨᱮᱜᱮ ᱚᱱᱟ ᱫᱚ- ᱪᱟᱞᱟᱜ ᱛᱟᱱᱟ ᱠᱚ, ᱢᱮᱱ ᱛᱟᱱᱟ ᱠᱚ ᱥᱮᱛᱟᱜ ᱨᱮᱜᱮ ᱧᱟᱢᱚᱜ ᱛᱟᱦᱮᱱᱟ ᱵᱤᱥᱤ ᱫᱚ᱾
ᱦᱮᱸ᱾ ᱟᱨ ᱛᱮᱜᱮ ᱟ ᱛᱮᱜᱮᱢ ᱮᱛ- ᱛᱟᱭᱚᱢ ᱪᱟᱞᱟᱣ ᱞᱮᱱᱠᱟᱱ ᱜᱮ ᱦᱟᱸᱜ ᱦᱟᱞᱟᱝ ᱪᱟᱵᱟᱭ ᱠᱚ ᱦᱟᱜ ᱵᱟᱝ ᱯᱟᱲᱟᱣᱼᱟ ᱦᱟᱸᱜ᱾
ᱦᱚᱭ ᱟᱞᱮ ᱥᱮᱫ ᱫᱚ ᱥᱮᱛᱟᱜ ᱵᱷᱳᱨ ᱜᱮ ᱪᱟᱞᱟᱜ ᱠᱟᱱᱟ ᱚᱱᱟ ᱨᱚᱰ, ᱴᱷᱮᱸᱜᱟ ᱠᱚ ᱤᱫᱤ ᱠᱟ ᱠᱟᱛᱮᱫ᱾ ᱟᱸᱫᱳᱻ
ᱟᱪᱪᱷᱟ ᱜᱚᱝᱠᱮ, ᱦᱮᱸ ᱜᱚᱝᱠᱮ, ᱟᱪᱪᱷᱟ ᱜᱚᱝᱠᱮ ᱞᱤᱧ ᱢᱮᱱᱟ ᱵᱚᱞᱮ ᱟᱯᱮ- ᱪᱮᱫ ᱫᱚ ᱚᱱᱟ ᱦᱩᱲᱩ ᱠᱚᱫᱚ-ᱟᱸᱻ ᱛᱤᱱᱟᱹᱜ ᱫᱷᱟᱢ ᱠᱚᱯᱮ ᱨᱚᱦᱚᱭ ᱜᱮᱭᱟ ᱟᱯᱮ ᱵᱚᱪᱷᱚᱨ ᱨᱮ, ᱵᱟᱨ ᱫᱷᱟᱢ ᱯᱮ ᱨᱚᱦᱚᱭ ᱜᱮᱭᱟ, ᱥᱮ ᱢᱤᱫ ᱫᱷᱟᱢ ᱯᱮ ᱨᱚᱦᱚᱭ ᱜᱮᱭᱟ?
ᱚᱱᱛᱮ ᱫᱚ ᱢᱤᱫ ᱫᱷᱟᱣ ᱜᱮ, ᱚᱱᱟ ᱫᱚ- ᱦᱩᱲᱩ ᱥᱤᱡᱮᱱ ᱠᱟᱱᱟ ᱛᱚ, ᱟᱞᱮᱥᱮᱫ ᱫᱚ ᱚᱱᱠᱟ ᱵᱟᱨᱚ ᱢᱟᱥ ᱫᱚ ᱵᱟᱝ ᱟᱫᱚᱢ- ᱟᱫᱚᱢ ᱥᱮᱫ ᱧᱮᱞ ᱟᱠᱟᱫᱟ ᱡᱮ ᱵᱟᱨᱚ ᱢᱟᱥ ᱜᱮ ᱨᱚᱦᱚᱭ ᱠᱩ᱾ ᱥᱚᱵᱽᱡᱤ ᱠᱚᱦᱚᱸ ᱦᱩᱲᱩ ᱠᱚᱦᱚᱸ, ᱟᱫᱚ ᱚᱝᱠᱟ ᱫᱚ ᱟᱞᱮ ᱥᱮᱫ ᱫᱚ ᱵᱟᱝ᱾ ᱚᱱᱟ ᱦᱩᱲᱩ ᱥᱤᱡᱤᱱ ᱠᱟᱱᱟ ᱮᱠᱷᱚᱱ ᱫᱚ ᱦᱩᱲᱩ- ᱜᱮ ᱨᱚᱦᱚᱭ ᱟᱞᱮ᱾ ᱟᱫᱚ ᱚᱱᱟ ᱪᱟᱵᱟ ᱠᱟᱛᱮᱫ ᱫᱚ ᱥᱚᱵᱡᱤ ᱠᱚ ᱚᱱᱟ ᱠᱚ ᱨᱚᱦᱚᱭ ᱛᱤᱱᱟ-
ᱟᱫᱚ ᱚᱱᱟ ᱛᱮᱜᱮᱞᱤᱧ ᱠᱩᱞᱤ ᱠᱮᱫ ᱵᱤᱱᱟ, ᱟᱫᱚᱢ ᱥᱮᱫ ᱫᱚ ᱦᱟᱸᱜ ᱟᱞᱤᱧ ᱦᱚᱸᱞᱤᱧ ᱧᱮᱞ ᱵᱟᱲᱟ ᱠᱟᱜ ᱜᱮᱭᱟ᱾ ᱦᱳᱲᱩ ᱵᱚᱪᱷᱚᱨ ᱨᱮ ᱦᱟᱸᱜ ᱵᱟᱨ ᱫᱚᱢ ᱠᱚ ᱪᱟᱥ ᱜᱮᱭᱟ ᱠᱚ ᱦᱟᱸᱜ, ᱢᱤᱫᱚᱢ ᱱᱚᱣᱟ ᱥᱤᱡᱚᱱ ᱨᱮ ᱦᱟᱸᱜ ᱠᱚ- ᱥᱮᱨᱢᱟ ᱫᱟᱜ ᱛᱮ ᱦᱟᱸᱜ ᱨᱚᱦᱚᱭᱚᱜ ᱜᱮᱭᱟ, ᱟᱨ ᱦᱟᱸᱜ ᱠᱚ ᱨᱚᱦᱚᱭᱟ- ᱛᱮ ᱦᱟᱸ ᱚᱱᱛᱮ-ᱰᱤᱥᱮᱢᱵᱚᱨ ᱱᱚᱣᱟ ᱡᱟᱱᱩᱣᱟᱨᱤ ᱯᱷᱮᱵᱽᱨᱩᱣᱟᱨᱤ, ᱠᱚᱨᱮ ᱦᱟᱸᱜ ᱠᱚ ᱨᱚᱦᱚᱭ ᱵᱟᱲᱟᱭ ᱜᱮᱭᱟ ᱚᱱᱮ ᱚᱱᱠᱟ᱾ᱡᱟᱹᱥᱛᱤ ᱫᱚ ᱦᱟᱹᱜ ᱞᱤᱧ ᱧᱮᱞ ᱠᱟᱜᱼᱟ ᱚᱱᱟ- ᱵᱟᱝᱜᱟᱞ ᱱᱟᱠᱷᱟ ᱦᱟᱸᱜ ᱞᱤᱧ ᱧᱮᱞ ᱟᱠᱟᱫ ᱜᱮᱭᱟ, ᱚᱱᱟ ᱠᱚᱞᱤᱧ ᱪᱟᱞᱟᱣ ᱵᱟᱲᱟᱜᱼᱟ ᱚᱠᱟ ᱜᱷᱟᱹᱲᱤᱡ᱾ ᱚᱠᱟ ᱥᱮᱫ ᱡᱟᱹᱨᱩᱲ ᱯᱟᱲᱟᱣ ᱞᱮᱱᱠᱷᱟᱡ ᱚᱱᱮ ᱚᱱᱠᱟ ᱠᱚ ᱧᱮᱞ ᱟᱠᱟᱜᱼᱟ᱾
ᱚ ᱛᱟᱦᱚᱞᱮ ᱫᱚ ᱵᱟᱲᱜᱤ ᱠᱚᱨᱮ ᱫᱚ ᱨᱚᱦᱚᱭ- ᱛᱟᱦᱮᱱᱼᱟ ᱥᱮ ᱵᱟᱝ!? ᱥᱟᱨᱤ
ᱦᱳᱭ ᱜᱚᱝᱠᱮ ᱱᱤᱛᱚᱜ ᱫᱚ ᱦᱟᱹᱜ ᱚᱱᱟ ᱵᱟᱲᱜᱮ ᱠᱚᱨᱮ ᱫᱚ ᱱᱟᱦᱜ ᱡᱚᱱᱰᱨᱟ ᱠᱚᱜᱮ ᱢᱮᱱᱟᱜ ᱜᱮᱭᱟ᱾ ᱢᱮᱱᱟᱜ ᱧᱚᱜ ᱦᱟᱸᱜ ᱚᱱᱟ ᱡᱚᱱᱰᱨᱟ ᱠᱚᱞᱮ ᱮᱨ ᱵᱟᱲᱟᱣ ᱠᱟᱜ ᱜᱮᱭᱟ᱾ ᱟᱨ, ᱚᱱᱟ ᱡᱚᱱᱰᱨᱟ ᱵᱟᱲᱜᱮ ᱨᱮᱜᱮ ᱦᱟᱸᱜ ᱚᱱᱟ ᱨᱟᱦᱮᱲ ᱠᱚ ᱡᱟᱹᱲᱤ ᱠᱚ ᱟᱨ ᱚᱱᱟ ᱵᱟᱨ ᱵᱚᱴᱤ ᱚᱱᱟ ᱜᱷᱟᱸᱜᱨᱟ ᱠᱚ ᱦᱮᱱᱟᱜᱼᱟ ᱩᱛᱩ ᱜᱷᱟᱸᱜᱨᱟ ᱠᱚ ᱾ ᱟᱨ ᱟᱞᱮ ᱫᱚ ᱦᱟᱸᱜ ᱚᱱᱟ ᱨᱮᱜᱮ ᱚᱱᱮ ᱡᱷᱤᱸᱜᱟᱹ ᱠᱚ ᱥᱚᱵᱽᱡᱤ ᱠᱚᱫᱚ ᱢᱮᱱᱟᱜᱼᱟ᱾ ᱦᱟᱸᱰᱮ ᱱᱟᱰᱮ ᱚᱱᱟ ᱡᱚᱱᱟ ᱡᱚᱸᱰᱨᱟ ᱫᱟᱨᱮ ᱨᱮ ᱦᱟᱸᱜ ᱱᱟᱹᱲᱤᱜᱼᱟ ᱡᱚᱜᱼᱟ ᱚᱱᱟ ᱠᱚᱨᱮ ᱜᱮ ᱦᱟᱸᱜ᱾ ᱟᱨ ᱱᱚᱝᱠᱟ ᱜᱮ ᱦᱟᱸᱜ ᱤᱭᱟᱹ ᱵᱟᱲᱟ ᱠᱟᱜᱼᱟ ᱟᱨ ᱚᱲᱟᱜ ᱠᱚᱨᱮ ᱫᱚ ᱚᱲᱟᱜ ᱠᱚ ᱜᱮ ᱨᱮ ᱫᱚ ᱦᱟᱸᱜ ᱚᱸᱰᱮᱭ ᱤᱭᱟᱹᱭ ᱠᱟᱜ ᱜᱮᱭᱟ ᱚᱱᱟ ᱯᱩᱨᱟᱹᱭ ᱠᱚ ᱦᱩᱭ ᱱᱟᱦᱟᱜ᱾ ᱯᱩᱨᱟᱹᱭ ᱠᱚ ᱠᱟᱨᱞᱟ ᱠᱚ ᱱᱟᱦᱟᱜ ᱟᱨ ᱦᱚᱛᱚᱫ ᱠᱚ᱾ ᱢᱟᱞᱦᱟᱱ ᱠᱚ ᱚᱱᱟ ᱠᱚᱜᱮ ᱦᱟᱸᱜ ᱢᱮᱱᱟᱜ ᱜᱮᱭᱟ ᱱᱟᱜ ᱜᱚᱝᱠᱮ ᱟᱞᱮᱥᱮᱫ ᱦᱚᱸᱜ ᱾ ᱟᱨ ᱟᱯᱮ ᱥᱮᱫ ᱜᱮ ᱞᱟᱹᱭ ᱯᱮ ᱱᱟᱦᱟᱜ ᱱᱚᱣᱟ ᱠᱚ ᱪᱮᱫ ᱞᱮᱠᱟᱯᱮ ᱨᱚᱦᱚᱭ ᱜᱮᱭᱟ ᱯᱮ ᱱᱚᱣᱟ ᱠᱟᱨᱞᱟ ᱠᱚ, ᱡᱷᱤᱸᱜᱟᱹ ᱠᱚ, ᱟᱸ ᱯᱩᱨᱟᱹᱭ ᱟᱲᱟᱜ ᱠᱚ ᱟᱨ ᱢᱟᱞᱦᱟᱱ ᱠᱚ ᱟᱫᱚ ᱠᱟᱹᱴᱤᱡ ᱚᱱᱟ ᱜᱟᱱ ᱞᱟᱹᱭ ᱵᱮᱱ ᱟᱵᱮᱱ ᱦᱚ?
ᱦᱚ ᱟᱞᱮ ᱦᱚᱸ ᱚᱱᱟ ᱠᱚᱜᱮ ᱨᱚᱦᱚᱭᱟᱞᱮ ᱵᱷᱤᱱᱰᱤ ᱦᱩᱭ ᱮᱱᱟ ᱠᱟᱞᱞᱟ ᱠᱟᱞᱞᱟ ᱫᱚ ᱮᱠᱷᱚᱱ ᱫᱚ ᱵᱟᱞᱮ ᱨᱚᱦᱚᱭ ᱟᱠᱟᱫᱟ᱾ ᱚᱱᱟ ᱨᱚᱦᱚᱭ ᱫᱚ ᱨᱚ ᱚᱱᱮ ᱤᱭᱟᱹ ᱠᱚᱜᱮ ᱨᱚᱦᱚᱭ ᱠᱟᱫᱟᱞᱮ ᱵᱷᱤᱱᱰᱤ ᱦᱩᱭᱱᱟ ᱟᱢᱵᱚᱨᱵᱴᱤ, ᱟ ᱚᱱᱮ ᱡᱷᱤᱸᱜᱟᱹ ᱢᱮᱛᱟᱜ ᱠᱟᱱᱟ ᱠᱚ ᱡᱷᱤᱸᱜᱟᱹ ᱟ ᱚᱱᱮ ᱰᱤᱝᱜᱞᱟᱹ ᱚᱱᱟ ᱠᱚᱜᱮ ᱨᱚᱦᱚᱭ ᱠᱟᱫᱟᱞᱮ ᱮᱠᱷᱚᱱ ᱫᱚ ᱾ ᱟᱫᱚ ᱚᱱᱛᱮ ᱴᱟᱭᱤᱢ ᱦᱚᱸ ᱵᱟᱝ ᱧᱟᱢᱚᱜ ᱠᱟᱱᱟ ᱡᱮ ᱚᱱᱛᱮ ᱵᱟᱲᱜᱮ ᱥᱮᱫ ᱠᱟᱹᱴᱤᱡ ᱫᱷᱮᱭᱟᱱᱟᱜ ᱟᱢ ᱮᱠᱷᱚᱱ ᱫᱚ ᱚᱱᱛᱮ ᱠᱷᱮᱛ ᱥᱮᱫ ᱜᱮ ᱠᱩᱨᱩᱢᱩᱴᱩ ᱦᱩᱭ ᱟᱠᱟᱱ ᱛᱮ ᱧᱮᱞ ᱵᱟᱝ ᱦᱩᱭᱩᱜ ᱠᱟᱱᱟ᱾
ᱦᱳᱭ ᱾
ᱦᱳᱭ, ᱟᱫᱚ ᱜᱚᱝᱠᱮ ᱟᱯᱮ ᱫᱚ ᱚᱱᱮ ᱥᱚᱵᱽᱡᱤ ᱠᱚᱯᱮ ᱨᱚᱦᱚᱭ ᱛᱟᱦᱮᱱᱟ ᱚᱱᱟᱫᱚ ᱚᱲᱟᱜ ᱞᱟᱹᱜᱤᱫ ᱥᱮ ᱚᱝᱠᱟ ᱟᱠᱷᱨᱤᱧ ᱞᱟᱹᱜᱤᱫ?
ᱦᱳᱭ ᱜᱚᱝᱠᱮ ᱟᱹᱰᱤ ᱢᱚᱡᱽ ᱵᱮᱱ ᱵᱮᱥ ᱵᱮᱱ ᱨᱚᱲ ᱠᱮᱜᱼᱟ ᱾ ᱟᱨ ᱱᱩᱠᱩ ᱜᱮ ᱦᱟᱜ ᱜᱚᱝᱠᱮ ᱚᱱᱮ ᱠᱚ ᱢᱮᱱ ᱞᱮᱠᱟ ᱵᱚᱞᱮ ᱚᱱᱟ ᱫᱚ ᱟᱸ ᱡᱚᱢ ᱦᱚᱸᱞᱮ ᱡᱚᱢ ᱜᱮᱭᱟᱞᱮ ᱟᱨ ᱟᱨ ᱡᱟᱹᱥᱛᱤ ᱠᱟᱭᱛᱮ ᱚᱱᱟ ᱟᱞᱮ ᱟᱠᱷᱨᱤᱧ ᱦᱚᱸᱞᱮ ᱟᱠᱷᱨᱤᱧ ᱜᱮᱭᱟᱞᱮ ᱱᱟᱦᱟᱜ ᱚᱱᱟ ᱡᱚᱢ ᱛᱮᱢᱟ ᱵᱟᱝᱜᱮ ᱪᱟᱵᱟᱜᱼᱟ ᱚᱱᱟ ᱠᱚᱞᱮ ᱟᱹᱰᱤ ᱴᱷᱤᱠ ᱞᱮ ᱨᱚᱦᱚᱭ ᱜᱮᱭᱟᱞᱮ ᱚᱱᱟ ᱥᱚᱵᱽᱡᱤ ᱠᱚᱫᱚ ᱚᱱᱟ ᱦᱟᱸᱜ ᱾ ᱟᱨ ᱚᱱᱟᱛᱮᱞᱮ ᱟᱹᱷᱨᱤᱧ ᱜᱮᱭᱟᱞᱮ ᱟᱨ ᱛᱤᱱᱟᱹᱜ ᱦᱟᱜ ᱟᱢ ᱜᱚᱝᱠᱮᱢ ᱡᱚᱢ ᱫᱟᱲᱮᱭᱟᱜᱼᱟ ᱫᱚ! ᱟᱫᱚ ᱟᱠᱷᱨᱤᱧ ᱜᱮᱭᱟᱞᱮ ᱡᱟᱜᱮ ᱚᱱᱟ ᱠᱚ ᱥᱚᱭᱫᱟ ᱠᱚ ᱦᱩᱭᱩᱜᱼᱟ᱾ ᱟᱨ ᱚᱱᱟ ᱠᱚᱛᱮ ᱡᱟᱦᱟᱸᱴᱟᱜ ᱜᱮ ᱦᱟᱛᱟᱣ ᱦᱩᱭᱩᱜᱼᱟ ᱡᱟᱦᱟᱸᱴᱟᱜ ᱡᱤᱱᱤᱥ ᱜᱮ᱾ ᱟᱨᱞᱤᱧ ᱧᱮᱞᱟ ᱾ ᱟᱨ ᱟᱞᱮ ᱥᱮᱫ ᱫᱚ ᱚᱱᱟ ᱥᱟ-ᱥᱟᱝᱜᱮ ᱛᱮᱦᱚ ᱟᱱᱟᱦᱟᱜ ᱱᱤᱛᱚᱜ ᱫᱚ ᱦᱟᱸᱜ ᱤᱭᱟᱹ ᱠᱚᱞᱮ ᱮᱨ ᱨᱚᱦᱚᱭ ᱜᱮᱭᱟ ᱵᱮᱸᱜᱟᱲ ᱠᱚ ᱦᱟᱸᱜ ᱢᱟᱹᱨᱤᱪ ᱠᱚ ᱱᱚᱣᱟ ᱠᱟᱹᱢᱤ ᱪᱟᱵᱟ ᱵᱟᱲᱟ ᱞᱮᱝᱠᱷᱟᱡ ᱚᱱᱟ ᱟᱛᱷᱚᱨ ᱵᱟᱲᱟ ᱠᱟᱜᱼᱟ ᱞᱮ ᱚᱱᱟ ᱜᱟᱹᱪᱷᱤ ᱠᱚ᱾ ᱟᱨ ᱜᱚᱝᱠᱮ ᱛᱟᱦᱚᱞᱮ ᱞᱟᱹᱭ ᱵᱮᱱ ᱟᱵᱮᱱ ᱫᱚ ᱚᱱᱟ ᱡᱚᱱᱰᱨᱟ ᱠᱚᱫᱚ ᱠᱚ ᱮᱨ ᱵᱟᱲᱟᱭ ᱜᱮᱭᱟ ᱥᱮ ᱵᱟᱝ ᱟᱯᱮᱥᱮᱫ ᱫᱚ ᱚᱱᱟ ᱨᱟᱜᱟ ᱚᱱᱟ ᱞᱟᱹᱭ ᱵᱮᱱ ᱵᱷᱟᱜᱮ ᱠᱚᱨᱮ?
ᱚᱱᱛᱮ ᱫᱚ ᱡᱚᱸᱰᱨᱟ ᱫᱚ ᱮᱨ ᱫᱚ ᱮᱨᱮᱫ ᱛᱟᱦᱮᱱ ᱜᱮᱭᱟᱞᱮ ᱟᱫᱚ ᱱᱚᱠᱟ ᱦᱩᱭᱩᱜ ᱠᱟᱱᱟ ᱡᱮ, ᱮᱨ ᱠᱟᱛᱮᱫ ᱫᱚ ᱞᱟᱹᱴᱩ ᱞᱟᱹᱴᱩᱜᱼᱟ ᱟᱨ ᱩᱝᱠᱩ ᱛᱩᱲ ᱢᱮᱱᱟᱜ ᱠᱚᱣᱟ ᱛᱩᱲ ᱢᱤᱴᱷᱩ ᱢᱤᱨᱩ ᱢᱮᱛᱟ ᱠᱚᱣᱟ ᱠᱚ᱾ ᱱᱩᱠᱩ ᱜᱮ ᱡᱚᱢ ᱪᱟᱵᱟᱭ ᱛᱟᱦᱮᱱᱟ ᱠᱚ, ᱟᱫᱚ ᱤᱱᱟᱹ ᱞᱟᱹᱜᱤᱫ ᱚᱱᱛᱮ ᱫᱚ ᱮᱠᱷᱚᱱ ᱫᱚ ᱵᱟᱞᱮ ᱨᱚᱦᱚᱭᱮᱜ ᱠᱟᱱᱟ ᱡᱮ ᱚᱱᱟ ᱩᱝᱠᱩ ᱫᱚ ᱥᱟᱨᱟ ᱫᱤᱱ ᱦᱟᱡᱩᱜᱼᱟ ᱠᱩ ᱡᱚᱢᱟᱠᱩ ᱡᱚᱢ ᱪᱟᱵᱟ᱾ ᱟᱫᱚ ᱤᱱᱟᱹ ᱞᱟᱹᱜᱤᱫ ᱚᱱᱟ ᱥᱚᱵᱽᱡᱤ ᱞᱟᱦᱟᱛᱮ ᱨᱚᱦᱚᱭ ᱦᱩᱭᱩᱜ ᱠᱟᱱ ᱛᱟᱦᱮᱸᱱᱟ, ᱱᱮᱛᱟᱨ ᱫᱚ ᱵᱟᱞᱮ ᱨᱚᱦᱚᱭᱮᱫ ᱛᱟᱦᱮᱸᱱᱟ᱾
ᱦᱳᱭ ᱾
ᱟᱞᱮ ᱫᱚ ᱚᱱᱛᱮ ᱵᱟᱡᱟᱨ ᱫᱤᱥᱚᱢ ᱠᱚᱫᱚ ᱥᱩᱨ ᱜᱮᱛᱟ ᱯᱮᱭᱟ ᱥᱮ ᱡᱷᱟᱹᱞ ᱧᱚᱜ ᱜᱮᱛᱟ ᱯᱮᱭᱟ?
ᱦᱳᱭ ᱜᱚᱝᱠᱮ ᱦᱳᱭ ᱵᱟᱡᱟᱨ ᱫᱤᱥᱚᱢ ᱟᱞᱮ ᱦᱚ ᱠᱤᱪᱷᱩ ᱡᱮᱞᱮᱧᱚᱜ ᱜᱮᱭᱟᱞᱮ ᱦᱟᱸᱜ ᱟᱞᱮ ᱠᱚ ᱨᱮᱫᱚ ᱠᱟᱹᱴᱤᱡ ᱢᱚᱴᱟ ᱵᱟᱡᱟᱨ ᱠᱚ ᱞᱟᱜᱟᱜ ᱜᱮᱭᱟ ᱱᱟᱦᱟᱜ ᱟᱨ ᱠᱟᱹᱴᱤᱡ ᱞᱟᱹᱴᱩ ᱧᱚᱜ ᱦᱟᱹᱴᱭᱟᱹ ᱫᱚ ᱦᱟᱸᱜ ᱟᱞᱮ ᱴᱷᱮᱱ ᱠᱷᱚᱡ ᱦᱟᱸᱜ ᱯᱚᱱᱫᱚᱨᱚ ᱠᱤᱞᱳ ᱢᱤᱴᱟᱨ ᱜᱟᱱ ᱚᱱᱠᱟ ᱯᱲᱟᱜ-ᱟ᱾ ᱜᱮᱭᱟ ᱟᱫᱚ ᱚᱱᱟ ᱚᱱᱮ ᱚᱱᱠᱟᱜ ᱜᱮ ᱦᱟᱜ ᱟᱞᱮ ᱥᱮᱫ ᱫᱚ ᱜᱚᱝᱠᱮ ᱟᱨ ᱪᱚᱴᱟ ᱢᱚᱴᱟ ᱦᱟᱹᱴᱤᱭᱟᱹ ᱦᱩᱭᱩᱜ ᱜᱮᱭᱟ ᱟᱞᱮ ᱮᱞᱟᱠᱟ ᱚᱱᱟ ᱫᱚ᱾ ᱪᱷᱚᱴᱟ ᱦᱟᱹᱴᱤᱭᱟᱹ ᱠᱚ ᱢᱮᱛᱟᱜ-ᱟᱜ ᱠᱟᱱᱟ ᱟᱨ ᱵᱟᱡᱟᱨ ᱫᱚ ᱦᱟᱜ ᱚᱱᱮ ᱯᱚᱱᱫᱚᱨᱚ ᱠᱤᱞᱳᱢᱤᱴᱟᱨ ᱯᱷᱟᱨᱟᱠ ᱨᱮᱜᱮ ᱢᱮᱱᱟᱜ ᱜᱮᱭᱟ᱾ ᱟᱨ ᱟᱯᱮ ᱥᱮᱫ ᱜᱮ ᱞᱟᱹᱭ ᱵᱤᱱ ᱜᱚᱝᱠᱮ ᱟᱯᱮ ᱥᱮᱫ ᱫᱚ ᱵᱟᱡᱟᱨ ᱠᱚ ᱥᱩᱨ ᱧᱚᱜ ᱜᱮᱭᱟ ᱥᱮ ᱯᱷᱟᱨᱟᱠ ᱧᱚᱜ ᱜᱮᱭᱟ ᱚᱲᱟᱜ ᱠᱷᱚᱡ?
ᱦᱳᱭ ᱟᱞᱮ ᱥᱮᱫ ᱫᱚ ᱥᱩᱨ ᱜᱮᱭᱟ᱾ ᱚᱱᱟ ᱟᱞᱮ ᱚᱱᱟ ᱥᱩᱨ ᱨᱮᱜᱮ ᱢᱮᱱᱟᱜ ᱛᱟᱞᱮᱭᱟ ᱵᱟᱡᱟᱨ ᱫᱚ ᱤᱱᱟ
ᱛᱟᱦᱚᱞᱮ ᱫᱚ ᱚᱱᱟ ᱵᱟᱡᱟᱨ ᱫᱤᱥᱚᱢ ᱠᱚᱨᱮ ᱫᱚ ᱪᱤᱞᱠᱟ ᱢᱟᱱᱮ ᱫᱟᱢ ᱠᱚ? ᱦᱚᱸ ᱥᱚᱵᱽᱡᱤ ᱠᱚᱨᱮᱱᱟᱜ ᱥᱮ ᱚᱱᱟ ᱟᱭᱢᱟ ᱚᱱᱟ ᱤᱭᱟᱹ ᱠᱚ ᱦᱩᱭᱱᱟ ᱞᱩᱜᱽᱲᱤᱡ ᱠᱩᱦᱚᱸ ᱥᱮ ᱡᱟᱦᱟᱱᱟᱜ ᱠᱚ ᱪᱤᱞᱠᱟ ᱚᱱᱛᱮ ᱫᱚ ᱫᱟᱢ?
ᱦᱚ ᱜᱚᱝᱠᱮ ᱚᱱᱟ ᱫᱟᱢ ᱠᱚᱫᱚ ᱦᱟᱜ ᱟᱭᱢᱟ ᱞᱮᱠᱟ ᱠᱳᱣᱟᱞᱤᱴᱤ ᱨᱮᱜᱮ ᱦᱤᱥᱟᱹᱵ ᱨᱤᱜᱮ᱾ ᱫᱟᱢ ᱫᱚ ᱢᱮᱱᱟᱜᱼᱟ ᱦᱟᱜ‌ ᱟᱨ